ᱦᱩ ᱤᱧᱟᱹᱜ ᱟᱲᱟᱝ ᱠᱚ ᱪᱮᱫ ᱞᱮᱠᱟ ᱟᱸᱡᱚᱢᱚᱜ ᱠᱟᱱᱟ?
ᱦᱮᱸ ᱟᱢᱟ ᱟᱲᱟᱝ ᱴᱷᱤᱠ ᱜᱮ ᱟᱸᱡᱚᱢᱚᱜ ᱠᱟᱱᱟ᱾ ᱟᱨ ᱪᱮᱫᱞᱮᱠᱟ ᱤᱧᱟᱸᱜ ᱟᱲᱟᱝ ᱦᱚᱸ ᱧᱚᱜ ᱠᱟᱱᱟ᱾
ᱟᱢᱟᱜ ᱦᱚᱸ ᱱᱚᱜᱼᱚᱭ ᱱᱟᱯᱟᱭ ᱜᱮ ᱟᱸᱡᱚᱢᱚᱜ ᱠᱟᱱᱟ᱾ ᱟᱨ ᱡᱮᱢᱚᱱ ᱱᱚᱝᱠᱟ ᱜᱮ ᱟᱸᱡᱚᱢ ᱢᱩᱪᱟᱹᱫ ᱫᱷᱟᱹᱨᱤᱡᱽ ᱫᱚ ᱟᱹᱰᱤ ᱱᱟᱯᱟᱭ ᱦᱩᱭᱩᱜᱼᱟ᱾ ᱪᱮᱫ ᱠᱚ ᱪᱮᱠᱟ ᱵᱟᱲᱟ ᱦᱩᱭᱩᱜ ᱠᱟᱱᱟ ᱛᱚᱵᱮ ᱱᱤᱛᱚᱜ ᱥᱚᱢᱚᱭ ᱨᱮ?
ᱱᱤᱛᱚᱜ ᱦᱚᱸ ᱪᱤᱠᱟ ᱦᱚᱸ ᱵᱟᱝ ᱦᱩᱭᱩᱜ ᱠᱟᱱᱟ ᱱᱚᱜᱼᱚᱭ ᱱᱚᱝᱠᱟ ᱜᱮ ᱥᱮ ᱢᱮᱱᱟᱜ ᱞᱮᱭᱟ ᱱᱚᱜᱼᱚᱭ ᱜᱟᱹᱭ ᱜᱮ ᱤᱫᱤ ᱦᱩᱭ ᱞᱮᱱᱟ ᱰᱟᱹᱟᱝᱨᱤ ᱠᱚ ᱜᱩᱯᱤᱥᱮᱜ ᱟᱫᱚ᱾ ᱟᱫᱮᱨ ᱦᱩᱭ ᱠᱟᱱᱟ ᱟᱨ ᱟᱫᱮᱨ ᱵᱟᱲᱟ ᱠᱮᱫ ᱟᱫᱮᱨ ᱟᱫᱮᱨ ᱵᱟᱲᱟ ᱦᱩᱭᱮᱱᱟ ᱟᱫᱚ ᱱᱚᱜᱼᱚᱭ! ᱫᱟᱠᱟ ᱡᱚᱢ ᱵᱟᱲᱟ ᱠᱟᱛᱮ ᱡᱤᱨᱟᱹ ᱵᱟᱲᱟ ᱦᱩᱭ ᱠᱟᱱᱟ ᱫᱟᱨᱮ ᱵᱩᱴᱟᱹ ᱥᱮᱫ ᱨᱚᱭ ᱮᱢ ᱨᱮ ᱟᱨ ᱛᱮᱦᱮᱧᱟᱜ ᱢᱳᱥᱳᱢ ᱫᱚ ᱟᱹᱰᱤ ᱢᱚᱡᱽ ᱜᱮ ᱵᱩᱡᱷᱟᱹᱜ ᱠᱟᱱᱟ ᱫᱟᱜᱽ ᱦᱚᱸ ᱵᱟᱭ ᱫᱟᱜᱮᱜ ᱠᱟᱱᱟ ᱟᱨ, ᱟᱹᱰᱤ ᱢᱚᱡᱽ ᱦᱚᱭᱮᱫ ᱠᱟᱱᱟ ᱟᱹᱰᱤ ᱢᱚᱡᱽ ᱥᱤᱲᱮᱭᱠ ᱠᱮᱫ ᱠᱟᱱᱟ ᱟᱫᱚ ᱟᱨ ᱥᱤᱛᱩᱝ ᱦᱚᱸ ᱵᱟᱭ ᱥᱤᱛᱩᱝ ᱠᱟᱱᱟ ᱟᱫᱚ ᱚᱱᱟ᱾ ᱟᱹᱰᱤ ᱢᱚᱡᱽ ᱜᱮ ᱠᱟᱱᱟ ᱟᱨ ᱟᱢ ᱜᱮ ᱞᱟᱹᱭᱢ ᱢᱮ ᱟᱨ ᱪᱮᱫ ᱠᱚᱢ ᱪᱮᱠᱟᱹ ᱵᱟᱲᱭᱟᱜ ᱠᱟᱱᱟ?
ᱦᱮᱸ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ᱾ ᱟᱫᱚ ᱱᱚᱜᱼᱚᱭ ᱤᱧᱦᱚᱸ ᱡᱟᱦᱟᱱᱟᱜ ᱫᱚ ᱦᱟᱸᱜ ᱵᱟᱹᱧ ᱪᱮᱠᱟᱭᱮᱫᱟ, ᱢᱮᱛᱟᱜ ᱢᱮ ᱱᱚᱜᱼᱚᱭ ᱱᱤᱭᱟᱹ ᱠᱚᱨᱮᱜ ᱜᱮ ᱾ ᱟᱨ ᱱᱤᱛᱚᱜ ᱜᱮ ᱱᱚᱜᱼᱚᱭ ᱠᱟᱹᱢᱤ ᱥᱮᱫ ᱠᱷᱚᱡᱽ ᱦᱟᱸᱜ ᱦᱮᱡᱽ ᱦᱩᱭ ᱠᱟᱱᱟ, ᱞᱟᱜᱽ ᱵᱷᱟᱜᱽ ᱪᱟᱵᱟᱜ ᱠᱟᱱᱟ ᱦᱟᱸᱜ ᱾ ᱟᱫᱚ ᱛᱷᱚᱲᱟ ᱜᱟᱱ ᱥᱟᱨᱮᱡᱽ ᱵᱟᱲᱟᱣ ᱟᱠᱟᱱ ᱛᱟᱦᱮᱱᱟ, ᱟᱫᱚ ᱚᱱᱟ ᱟᱹᱣᱨᱤ ᱪᱟᱵᱟ ᱩᱛᱟᱹᱨᱚᱜ ᱟ ᱚᱸᱰᱮ ᱜᱮ ᱱᱚᱜᱼᱚᱭ ᱨᱚᱦᱚᱭ ᱪᱟᱞᱟᱣ ᱦᱩᱭ ᱞᱮᱱᱟ ᱾ ᱟᱫᱚ ᱵᱟᱹᱭ ᱵᱟᱹᱭ ᱱᱛᱮ ᱱᱚᱜᱼᱚᱭ ᱦᱚᱸ ᱪᱟᱵᱟ ᱴᱷᱤᱠ ᱠᱟᱱᱟ ᱟᱫᱚ ᱛᱷᱚᱲᱟᱜᱟᱱ ᱥᱟᱨᱮᱡᱽ ᱟᱠᱟᱱᱟ ᱟᱫᱚ ᱱᱤᱛᱚᱜ ᱫᱚ ᱾ ᱦᱮᱡᱽ ᱵᱟᱲᱟ ᱠᱟᱛᱮᱫ ᱟᱞᱮ ᱥᱮᱫ ᱦᱚᱸ, ᱱᱚᱜᱼᱚᱭ ᱥᱤᱛᱩᱝ ᱠᱚ ᱦᱟᱸᱜ ᱚᱱᱠᱟ ᱫᱚ ᱵᱟᱹᱱᱩᱜᱼᱟ ᱾ ᱟᱹᱰᱤ ᱱᱟᱯᱟᱭ ᱨᱤᱢᱤᱞ ᱠᱟᱜᱼᱟ, ᱟᱨ ᱟᱹᱰᱤ ᱱᱟᱯᱟᱭ ᱜᱮ ᱵᱩᱡᱷᱟᱹᱜ ᱠᱟᱱᱟ ᱫᱟᱬᱟ ᱵᱟᱲᱟᱭ ᱠᱚᱨᱮ ᱱᱤᱭᱟᱹ ᱟᱰᱮᱯᱟᱥᱮ ᱟᱫᱚ ᱱᱚᱜᱼᱚᱭ ᱱᱮᱛᱮᱨᱮᱜᱮ ᱡᱤᱨᱟᱹ ᱵᱟᱲᱟ ᱦᱩᱭ ᱠᱟᱱᱟ, ᱠᱟᱹᱢᱤ ᱠᱷᱚᱡᱽ ᱦᱮᱡᱽ ᱠᱟ ᱠᱟᱛᱮᱫ᱾ ᱫᱚ ᱪᱮᱫ ᱮᱢ ᱪᱤᱠᱟᱹᱭᱟ ᱚᱱᱠᱟ ᱫᱚ ᱱᱤᱛᱚᱜ ᱥᱚᱢᱚᱭ ᱫᱚ ᱟᱨ ᱱᱚᱜᱼᱚᱭ ᱱᱮᱛᱟᱨ ᱢᱟ ᱱᱚᱜᱼᱚᱭ ᱠᱟᱹᱢᱤ ᱫᱤᱱ ᱠᱟᱱᱟ, ‌ᱯᱩᱨᱟᱹ ᱡᱟᱸᱜᱟ ᱠᱚ ᱟᱹᱛᱤ ᱠᱚ ᱯᱩᱨᱟᱹ ᱞᱚᱥᱚᱫ ᱴᱷᱩᱵᱟᱹᱣ ᱠᱟᱱᱟ ᱟᱹᱰᱤ ᱡᱟᱹᱥᱛᱤ ᱜᱮ ᱟᱨ ᱚᱱᱮ ᱠᱚ ᱢᱮᱱᱟ ᱠᱟᱹᱢᱤ ᱫᱤᱱ ᱫᱚ ᱦᱟᱸᱜ ᱚᱱᱟᱫᱚ ᱵᱟᱢ ᱫᱷᱮᱭᱟᱱ ᱵᱟᱲᱟᱜᱼᱟ, ‌ ᱪᱮᱫ ᱠᱟᱱᱟ ᱦᱚᱨᱚᱜ ᱠᱟᱜᱼᱟᱢ ᱞᱚᱥᱚᱫ ᱠᱟᱱᱟᱢ ᱪᱮᱠᱟᱣ ᱟᱠᱟᱱᱟᱢ ᱾ ᱠᱷᱟᱹᱞᱤ ᱚᱱᱟ ᱠᱷᱮᱛ ᱨᱮᱜᱮ ᱡᱟᱹᱥᱛᱤ ᱢᱟᱛ ᱱᱛᱮᱫ ᱮᱢ ᱠᱟᱹᱢᱤ ᱵᱟᱲᱟᱭ ᱤᱱᱟᱹ ᱫᱚ ᱩᱱᱟᱹᱜ ᱠᱷᱮᱭᱟᱞ ᱠᱚᱦᱚᱸ ᱵᱟᱹᱱᱩᱜᱼᱟ ᱾ ᱪᱮᱫ ᱮᱢ ᱪᱮᱠᱟᱭᱮᱫᱟ ᱵᱟᱢ ᱪᱤᱠᱟᱹᱭᱮᱫᱟ ᱦᱟᱸᱜ ᱾ ᱟᱫᱚ ᱪᱮᱫ ᱠᱚ ᱢᱮᱱᱟ ᱟᱢ ᱜᱮᱦᱟᱸᱜ ᱞᱟᱹᱭᱢᱮ ᱚᱱᱠᱟ ᱟᱜ ᱠᱟᱹᱢᱤ ᱠᱟᱛᱮᱢ ᱥᱟᱨᱮᱡ ᱢᱟᱨᱟᱹᱨᱤᱡ ᱢᱮᱱᱟᱜᱼᱟ ᱟᱵᱟᱨ,
ᱦᱮᱸ ᱟᱹᱰᱤ ᱢᱚᱸᱡ ᱮᱢ ᱞᱟᱭᱠᱮᱼᱟ ᱱᱮᱛᱟᱨ ᱢᱟ ᱠᱟᱹᱢᱤ ᱫᱤᱱ ᱨᱮᱢᱟ ᱛᱷᱚᱨᱚᱝ ᱛᱚᱯᱚᱝ ᱜᱮ ᱛᱟᱦᱮᱸ ᱦᱩᱭᱩᱜᱼᱟ ᱾ ᱡᱟᱜᱮ ᱢᱟᱱᱮ ᱚᱱᱟ ᱞᱚᱥᱚᱫ ᱛᱮ ᱦᱤᱡᱩᱜ ᱢᱮ ᱟᱨ ᱫᱟᱠᱟ ᱡᱚᱢ ᱢᱮ ᱠᱷᱟᱹᱞᱤ ᱵᱟᱥ ᱦᱩᱭᱱᱟ᱾ ᱟᱨ ᱫᱟᱠᱟ ᱢᱟ ᱵᱟᱹᱭᱦᱟᱹᱲ ᱥᱮᱜ ᱜᱮ ᱤᱫᱤ ᱦᱩᱭᱩᱜ ᱠᱟᱱ ᱱᱮᱛᱟᱨ ᱢᱟ ᱚᱱᱛᱮ ᱨᱤᱧ ᱡᱚᱢ ᱵᱟᱲᱟ ᱠᱮᱫᱟ ᱟᱨ ᱢᱟᱱᱮ ᱠᱚᱲᱟ ᱦᱚᱲ ᱫᱚ ᱪᱮᱫ ᱮᱢ ᱪᱮᱠᱟᱹᱭᱟ, ᱚᱱᱟ ᱜᱟᱹᱭ ᱠᱚ ᱢᱮᱱᱟᱜ ᱠᱚᱣᱟ ᱰᱟᱝᱝᱨᱤ ᱥᱤ ᱵᱟᱲᱟ ᱦᱩᱭᱩᱜ ᱠᱷᱟᱡ ᱫᱚ ᱩᱱᱠᱩ ᱜᱮ ᱜᱩᱯᱤ ᱵᱟᱲᱟᱟᱭ ᱦᱩᱭᱩᱜ ᱠᱟᱱᱟ ᱱᱚᱛᱮᱨᱮ ᱜᱮ ᱾ ᱟᱨ ᱠᱟᱹᱢᱤ ᱥᱮᱢ ᱢᱮᱱᱮᱫ ᱠᱷᱟᱱ ᱛᱟᱦᱮᱜ ᱟᱞᱮ ᱠᱟᱹᱢᱤ ᱥᱮ ᱦᱚᱸ ᱱᱚᱜᱼᱚᱭ ᱟᱹᱰᱤ ᱢᱚᱡᱽ ᱜᱮ ᱫᱟᱜ ᱟᱠᱟᱜ ᱟᱫᱚ ᱥᱮ ᱞᱟᱦᱟ ᱵᱩᱡᱷᱟᱹᱜ ᱠᱟᱱ ᱛᱟᱦᱮᱱᱟ ᱡᱮᱱᱛᱮ ᱥᱮ ᱵᱟᱭ ᱫᱟᱜᱟ ᱯᱟᱥᱮ ᱟᱫᱚ! ᱱᱚᱜᱼᱚᱭ ᱧᱮᱞ ᱢᱮ ᱱᱮᱥ ᱫᱚ ᱟᱹᱰᱤ ᱡᱚᱡᱽ ᱜᱮᱭ ᱫᱟᱜ ᱠᱮᱫᱟ ᱟᱨ ᱜᱚᱴ ᱜᱮ ᱠᱩ ᱜᱩ ᱴᱩᱠ ᱨᱮᱦᱚᱸ ᱫᱟᱜ ᱢᱮᱱᱟᱜ ᱜᱮᱭᱟ ᱜᱚᱴᱟᱜ ᱜᱮ ᱟᱫᱚ ᱮᱛᱮᱫ, ᱛᱟᱭ ᱧᱩ ᱠᱮᱫᱟ ᱫᱟᱜ ᱠᱮᱫᱛᱮ ᱜᱚᱴᱟ ᱥᱟᱹᱨᱫᱤ ᱵᱟᱲᱟ ᱟᱠᱟᱱ ᱠᱚ ᱦᱚᱲ ᱠᱚ ᱵᱚᱞᱮ ᱾ ᱟᱨ ᱠᱟᱹᱢᱤ ᱫᱚ ᱦᱟᱸᱜ ᱱᱚᱜᱼᱚᱭ ᱪᱟᱵᱟ ᱥᱮᱫ ᱜᱮ ᱪᱟᱞᱟᱜ ᱠᱟᱱᱟ ᱠᱚᱢ ᱥᱮ ᱠᱚᱢ ᱠᱚᱢ ᱥᱮ ᱠᱚᱢ ᱢᱤᱫ ᱦᱟᱯᱛᱟ ᱜᱟᱱ ᱠᱟᱹᱢᱤ ᱦᱩᱭᱩᱜᱼᱟ ᱟᱨ ᱪᱟᱵᱟᱜ-ᱟ ᱯᱟᱥᱮ ᱟᱞᱮ ᱥᱮᱫ ᱫᱚ ᱟᱨ ᱟᱨ ᱟᱯᱮ ᱥᱮᱫ ᱜᱮ ᱞᱟᱹᱭ ᱢᱮ ᱱᱟᱜ ᱪᱮᱫ ᱞᱮᱠᱟ ᱚᱱᱟ ᱜᱷᱟᱴᱟ ᱜᱩᱴᱩ ᱨᱮᱜᱮ ᱫᱟᱜ ᱠᱚ ᱢᱮᱱᱟᱜ-ᱟ ᱥᱮ ᱵᱟᱝ ᱟᱨ ᱡᱟᱦᱟ ᱦᱟᱵᱤᱡ ᱠᱟᱹᱢᱤ ᱪᱟᱞᱟᱣ ᱠᱟᱱᱟ᱾
ᱟᱪᱪᱷᱟ ᱟᱹᱰᱤ ᱱᱟᱯᱟᱭ ᱠᱟᱛᱷᱟᱢ ᱞᱟᱹᱭ ᱠᱮᱜ-ᱟ ᱟᱫᱚ ᱤᱧᱦᱚᱸ ᱱᱚᱰᱮ ᱢᱤᱫᱼᱵᱟᱨ ᱠᱟᱛᱷᱟ ᱞᱟᱹᱭᱟᱹᱧ ᱢᱮᱱᱟ ᱛᱚ ᱱᱚᱜ-ᱚᱭ ᱟᱞᱮ ᱥᱮᱫ ᱟᱹᱰᱤ ᱜᱟᱱ ᱜᱮ ᱱᱚᱜ-ᱚᱭ ᱦᱩᱲᱩ ᱠᱚᱠᱚ ᱨᱚᱦᱚᱭ ᱵᱟᱲᱮᱫ ᱠᱟᱱ ᱱᱮᱛᱟᱨ ᱠᱟᱛᱮᱫ ᱢᱟ ᱟᱨ ᱱᱚᱜ-ᱚᱭ ᱮᱥᱮ ᱢᱟ ᱦᱩᱲᱩ ᱫᱤᱱ ᱥᱚᱢᱚᱭ ᱠᱟᱱ ᱜᱮ ᱦᱩᱲᱩ ᱨᱚᱦᱚᱭ ᱥᱚᱢᱚᱭ ᱠᱟᱱ ᱜᱮᱭᱟ᱾ ᱟᱫᱚ ᱱᱮᱛᱟᱨ ᱠᱟᱛᱮ ᱫᱚ ᱱᱚᱜᱚᱭ ᱜᱟᱹᱪᱷᱤ ᱦᱚᱸ ᱦᱟᱱᱛᱮ ᱱᱟᱛᱮ ᱠᱚ ᱤᱫᱤ ᱵᱟᱲᱟᱭ ᱜᱮᱭᱟ ᱦᱟᱱᱟ ᱡᱟᱭᱜᱟ ᱠᱷᱚᱱ ᱱᱤᱭᱟᱹ ᱡᱟᱭᱜᱟ ᱢᱮᱛᱟᱜ ᱢᱮ ᱥᱟᱭᱠᱮᱞ ᱛᱮ ᱫᱤᱯᱤᱞ ᱛᱮ ᱥᱮ ᱴᱚᱞᱤ ᱛᱮ ᱥᱮ ᱱᱮᱛᱟᱨ ᱢᱟ ᱚᱱᱟ ᱜᱟᱹᱰᱤ ᱠᱚᱛᱮ ᱦᱚᱸ ᱧᱮᱞᱮᱫ ᱠᱚᱣᱟ ᱠᱚ ᱤᱫᱤ ᱵᱟᱲᱟᱭᱮᱫᱟ ᱡᱟᱹᱥᱛᱤ ᱠᱟᱭ ᱛᱮ ᱟᱫᱚ ᱚᱱᱮ ᱠᱚ ᱢᱮᱱᱟ ᱢᱤᱫᱴᱷᱮᱡ ᱡᱚᱠᱷᱚᱱ ᱵᱟᱢ ᱨᱚᱦᱚᱭᱟ ᱛᱚ ᱚᱱᱟ ᱫᱚ ᱦᱟᱱᱛᱮ ᱱᱟᱛᱮ ᱠᱷᱚᱡ ᱜᱟᱹᱪᱷᱤ ᱠᱚᱫᱚ ᱛᱚ ᱵᱟᱢ ᱨᱚᱦᱚᱭᱟ ᱛᱚ ᱚᱱᱟᱫᱚ ᱟᱫᱚ ᱚᱱᱟ ᱤᱭᱟᱹᱛᱮ ᱱᱮᱛᱟᱨ ᱠᱟᱨ ᱠᱟᱛᱮ ᱵᱚᱞᱮ ᱟᱞᱮ ᱫᱚ ᱦᱟᱜ ᱚᱱᱟ ᱢᱤᱫᱴᱷᱮᱡ ᱦᱚ ᱞᱮ ᱨᱚᱦᱚᱭᱟᱜ-ᱟ ᱮᱢᱚᱱ ᱦᱟᱱᱛᱮ ᱜᱟᱹᱪᱷᱤ ᱠᱚ ᱦᱚᱸ ᱚᱱᱠᱟ ᱵᱟᱝ ᱤᱫᱤ ᱦᱩᱭᱩᱜ᱾ ᱟᱫᱚ ᱛᱮᱦᱤᱧ ᱫᱚ ᱦᱟᱸᱜ ᱛᱷᱚᱲᱟ ᱜᱟᱱ ᱢᱮᱛᱟᱜ ᱢᱮ ᱢᱤᱫᱴᱮᱡ ᱥᱟᱨᱮᱡ ᱠᱟᱱ ᱛᱟᱦᱮᱱᱟ ᱟᱫᱚ ᱮᱴᱟᱜ ᱥᱮᱱᱟᱜ ᱜᱟᱹᱪᱷᱤ ᱚᱸᱰᱮ ᱟᱹᱜᱩ ᱦᱩᱭᱱᱟ ᱟᱨ ᱚᱸᱰᱮ ᱨᱚᱦᱚᱭ ᱵᱟᱲᱟ ᱦᱩᱭᱱᱟ ᱮᱛ ᱱᱚᱜ-ᱚᱭ ᱱᱤᱛ ᱦᱟᱹᱵᱤᱡ ᱛᱮ ᱟᱫᱚ ᱟᱹᱰᱤ ᱱᱟᱯᱟᱭ ᱜᱮ ᱦᱟᱸᱜ ᱱᱚᱜ-ᱚᱭ ᱦᱚᱨᱚ ᱦᱚᱭ ᱦᱩᱭ ᱠᱟᱱᱟ ᱟᱨ ᱫᱤᱯᱤᱞ ᱟᱹᱜᱩ ᱠᱟᱛᱮᱜ ᱜᱟᱹᱪᱷᱤ ᱠᱚ ᱟᱫᱚ ᱢᱤᱫ ᱫᱷᱟᱣᱤᱧ ᱡᱟᱹᱯᱤᱫ ᱤᱫᱤᱭᱮᱫ ᱠᱟᱱ ᱛᱟᱦᱮᱱᱟ ᱜᱟᱹᱪᱷᱤ ᱠᱚ ᱟᱫᱚ ᱛᱷᱚᱲᱟ ᱜᱟᱱ ᱤᱧ ᱚᱸᱰᱮᱧ ᱞᱮᱸᱜᱮᱫ ᱧᱚᱜ ᱱᱟ ᱟᱨᱤᱧ ᱵᱷᱸᱫᱟᱹᱲ ᱧᱚᱜᱱᱟ ᱟᱫᱚ ᱚᱱᱟ ᱤᱭᱟᱹ ᱛᱮ ᱱᱚᱜᱼᱚᱭ ᱢᱮᱛᱟᱜ ᱢᱮ ᱛᱷᱚᱲᱟ ᱜᱟᱱ ᱢᱤᱫ ᱟᱲᱮ ᱤᱧ ᱞᱚᱥᱚᱫ ᱧᱚᱜ ᱮᱱᱟ ᱟᱨ ᱤᱱᱟᱹ ᱠᱚ ᱢᱮᱱᱟᱜ-ᱟ ᱱᱮᱛᱟᱨ ᱢᱟ ᱮᱱᱛᱮᱢ ᱞᱚᱥᱚᱫᱚᱜ ᱜᱮᱭᱟ ᱟᱨ ᱞᱚᱥᱚᱫᱚᱜ ᱨᱮ ᱡᱟᱦᱟᱱ ᱤᱭᱟᱹ ᱵᱟᱹᱱᱩᱜᱼᱟ ᱟᱹᱰᱤ ᱡᱟᱹᱥᱛᱤ ᱧᱚᱜ ᱮᱢ ᱞᱚᱥᱚᱫᱚᱜ ᱜᱮᱭᱟ᱾ ᱟᱫᱚ, ᱟᱢ ᱚᱱᱠᱟ ᱠᱟᱹᱢᱤ ᱥᱚᱢᱚᱭᱢ ᱞᱚᱥᱚᱫ ᱵᱟᱲᱟ ᱠᱟᱱᱟ ᱥᱮ ᱵᱟᱝ ᱞᱚᱥᱚᱫ ᱵᱟᱲᱟ ᱠᱟᱱᱟ, ᱚᱱᱟ ᱵᱟᱨᱮ ᱛᱮ ᱠᱟᱛᱷᱟ ᱠᱟᱹᱴᱤᱡ ᱞᱟᱹᱭ ᱛᱟᱞᱟᱝ ᱢᱮ ᱼᱼ
ᱪᱮᱢ ᱞᱟᱹᱭ ᱠᱮᱜᱼᱟ ᱟᱫᱚᱸ ᱼᱼ ᱡᱚᱠᱷᱚᱱ ᱮᱢ ᱠᱟᱹᱢᱤ ᱠᱷᱟᱡ ᱫᱚ ᱞᱚᱥᱚᱜ ᱫᱚ ᱞᱚᱥᱚᱜ ᱞᱚᱥᱚᱫ ᱨᱮᱭᱟᱜ ᱠᱟᱹᱢᱤ ᱠᱟᱱᱟ, ᱟᱫᱚ ᱼᱼ ᱞᱚᱥᱚᱫᱚᱜ ᱦᱩᱭᱩᱜ ᱜᱮᱭᱟ ᱟᱫᱚ ᱟᱞᱮ ᱥᱮᱱ ᱢᱮᱱ ᱠᱮᱜ ᱞᱮᱠᱟ ᱚᱱᱟ ᱵᱚᱞᱮ ᱚᱱᱟ ᱜᱟᱹᱪᱷᱤ ᱠᱚ ᱦᱟᱸᱰᱮ ᱱᱟᱰᱮ ᱤᱫᱤ ᱦᱩᱭᱩᱜ ᱜᱮᱭᱟ ᱡᱤᱞᱤᱧ ᱡᱤᱞᱤᱧ ᱟᱫᱚ ᱟᱞᱮ ᱟᱞᱮ ᱫᱚ ᱵᱚᱞᱮ ᱦᱚᱲ ᱠᱚ ᱚᱝᱠᱟ ᱜᱮᱭᱟ ᱠᱚ ᱦᱟᱸᱰᱮ ᱱᱟᱰᱮ ᱠᱚ ᱟᱠᱷᱚᱣᱟᱨ ᱟᱠᱚ ᱵᱚᱞᱮ ᱟᱫᱚ ᱟᱞᱮ ᱥᱮᱫ ᱟᱞᱮᱭᱟᱜ ᱠᱷᱮᱛ ᱦᱚᱸ ᱵᱚᱞᱮ ᱦᱟᱱᱛᱮ ᱱᱤᱛᱚᱜ ᱫᱚ ᱢᱟᱱᱟ ᱟᱲᱮ ᱱᱚᱣᱟ ᱟᱲᱮ ᱵᱟᱹᱭᱦᱟᱹᱲ ᱢᱮᱱᱟᱜᱼᱟ ᱟᱫᱚ ᱟᱞᱮ ᱫᱚ ᱵᱚᱞᱮ ᱚᱱᱛᱮᱱᱟᱜ ᱵᱟᱭᱦᱟᱹᱨ ᱞᱟᱹᱜᱤᱫ ᱫᱚ ᱚᱱᱛᱮ ᱨᱮᱞᱮ ᱟᱯᱷᱚᱨᱟ ᱟᱨ ᱛᱮᱱᱟᱜ ᱩᱭᱟᱹᱨ ᱫᱚ ᱚᱱᱛᱮ ᱨᱮᱞᱮ ᱟᱯᱷᱚᱨᱟ ᱟᱫᱚ ᱜᱟᱹᱪᱷᱤ ᱫᱚ ᱱᱤᱛ ᱦᱟᱹᱵᱤᱡ ᱫᱚ ᱚᱝᱠᱟ ᱵᱚᱞᱮ ᱵᱟᱞᱮ ᱫᱤᱯᱤᱞ ᱤᱫᱤᱭᱟ ᱥᱮ ᱵᱚᱞᱮ ᱤᱭᱟᱹ ᱭᱟ ᱟᱹᱰᱮ ᱮᱸᱰᱮ ᱮᱸᱰᱮ ᱜᱮ ᱢᱮᱱᱟᱜ ᱛᱟᱞᱮᱭᱟ ᱠᱷᱮᱛ ᱵᱚᱞᱮ ᱵᱟᱨ ᱱᱟᱠᱷᱟ ᱨᱮ ᱟᱫᱚ ᱵᱟᱱᱟᱨ ᱴᱷᱮᱡ ᱜᱮ ᱵᱟᱱᱟ ᱴᱷᱮᱜ ᱞᱮ ᱟᱯᱷᱚᱨᱟ ᱵᱟᱱᱟᱨᱚᱥ ᱵᱟᱱᱟᱨ ᱡᱟᱜᱟ ᱨᱮᱜᱮ, ᱫᱚ ᱚᱱᱟ ᱛᱮ ᱟᱞᱮ ᱫᱚ ᱚᱱᱟ ᱫᱤᱯᱤᱞ ᱥᱮ ᱚᱱᱟ ᱚᱱᱟ ᱥᱟᱭᱠᱮᱞ ᱠᱚᱛᱮ ᱴᱩᱞᱤ ᱠᱚᱛᱮ ᱫᱚ ᱵᱟᱝ ᱴᱚᱞᱟ ᱤᱫᱤ ᱦᱩᱭᱩᱜ ᱛᱟᱞᱮᱭᱟ ᱮᱸᱰᱮ ᱜᱮ ᱟᱫᱚ ᱞᱚᱥᱚᱫ ᱫᱚ ᱚᱱᱟᱛᱮ ᱚᱱᱟ ᱜᱟᱹᱪᱷᱤ ᱤᱫᱤ ᱛᱮᱫᱚ ᱵᱟᱝ ᱥᱚᱵ ᱵᱟᱲᱟᱣ ᱵᱟᱹᱧ ᱞᱚᱥᱚᱫ ᱵᱟᱲᱟᱣ ᱟᱠᱟᱱᱟ ᱥᱮ ᱵᱟᱹᱧ ᱵᱟᱲᱲᱟ ᱟᱠᱟᱱᱟ ᱟᱫᱚ ᱚᱱᱟ ᱯᱤᱰᱟᱹ ᱠᱚᱜᱮ ᱡᱚᱠᱷᱚᱱ ᱱᱟᱜ ᱥᱟᱢᱟᱜ ᱦᱩᱭᱩᱜᱼᱟ ᱟᱫᱚ ᱩᱱ ᱥᱚᱢᱚᱭ ᱜᱮ ᱚᱱᱟ ᱟᱜ ᱛᱮᱜ ᱠᱷᱟᱡ ᱢᱟ ᱟᱫᱚᱢ ᱯᱚᱫᱚ ᱚᱠᱟ ᱠᱚᱨᱮᱱ ᱢᱮᱸᱫ ᱨᱮ ᱯᱟᱹᱥᱤᱨᱟᱜ ᱢᱮᱭᱟ ᱚᱠᱟ ᱠᱚᱨᱤᱡ ᱫᱚ ᱚᱠᱟ ᱫᱚ ᱦᱟᱸᱰᱮ ᱚᱠᱟ ᱠᱚᱨᱮᱪᱚ ᱤᱭᱟᱹ ᱟᱛᱮ ᱮᱠᱫᱚᱢ ᱜᱚᱴᱟ ᱜᱮᱢ ᱞᱚᱥᱚᱫ ᱪᱟᱵᱟᱜᱼᱟ ᱚᱱᱟ ᱤᱭᱟᱹ ᱥᱚᱢᱚᱭ ᱫᱚ ᱟᱲᱮ ᱥᱟᱢᱟᱜ ᱥᱚᱢᱚᱭ ᱫᱚ ᱟᱨ ᱚᱱᱟ ᱡᱟᱹᱥᱛᱤ ᱜᱮ ᱱᱤᱛ ᱠᱩᱰᱤ ᱦᱚᱸ ᱚᱱᱟ ᱢᱚᱛᱞᱚᱵ ᱟᱹᱰᱤ ᱞᱟᱥᱮᱨ ᱵᱟᱝ ᱛᱟᱦᱮᱸᱱ ᱠᱷᱟᱡ ᱫᱚ ᱚᱱᱟ ᱛᱮᱫᱚ ᱟᱨᱦᱚᱸ ᱡᱟᱹᱥᱛᱤ ᱜᱮ ᱤᱭᱟᱹᱜ-ᱟ ᱞᱚᱥᱚᱫ ᱮᱱᱛᱮ ᱪᱮᱠᱟ ᱡᱟᱛᱮ ᱚᱱᱟ ᱚᱠᱟᱴᱟᱜ ᱢᱟᱜ ᱛᱟᱵᱟᱢ ᱜᱷᱟᱥ ᱠᱚᱥᱮ ᱪᱮᱫ ᱠᱚ ᱦᱟᱥᱟ ᱠᱚ ᱪᱷᱮ ᱵᱟᱝᱟᱜ ᱛᱟᱵᱚᱜᱼᱟ ᱛᱷᱮᱯᱮᱡ ᱛᱷᱮᱯᱮᱡ ᱮᱸᱰᱮ ᱜᱮᱢ ᱤᱭᱟᱹ ᱭᱟ ᱟᱫᱚ ᱟᱨᱦᱚᱸ ᱟᱹᱰᱤ ᱡᱟᱹᱥᱛᱤ ᱜᱮ ᱞᱚᱥᱚᱫᱚᱜ ᱟᱢ ᱟᱫᱚ ᱚᱱᱮ ᱚᱱᱠᱟ ᱠᱟᱱᱟ ᱟᱞᱮ ᱥᱮᱫ ᱞᱚᱥᱚᱫᱚᱜ ᱜᱮᱭᱟ ᱵᱚᱞᱮ ᱠᱟᱹᱢᱤ ᱛᱮᱫᱚ, ᱟᱫᱚ ᱞᱚᱥᱚᱫ ᱨᱮ ᱠᱟᱹᱢᱤ ᱠᱟᱱᱛᱮ ᱟᱫᱚ ᱞᱟᱹᱭ ᱛᱟᱞᱟᱝ ᱢᱮ ᱛᱚᱵᱮ ᱟᱯᱮ ᱢᱟ ᱯᱮᱥᱮᱜ ᱦᱩᱲᱩ ᱠᱚ ᱚᱱᱟ ᱨᱚᱦᱚᱭ ᱯᱮ ᱪᱟᱵᱟᱣ ᱠᱟᱜ-ᱟ ᱥᱮ ᱪᱟᱵᱟᱣ ᱯᱟ ᱥᱮ ᱞᱚᱥᱚᱫ ᱪᱟᱵᱟ ᱠᱮᱫᱟ ᱯᱮ ᱥᱮ ᱵᱟᱝ? ᱟᱨ ᱚᱱᱟ ᱠᱚ ᱢᱮᱱᱟ ᱵᱚᱞᱮ ᱱᱮᱛᱟᱨ ᱢᱟ ᱠᱟᱹᱢᱤ ᱫᱮ ᱢᱟ ᱞᱚᱥᱚᱫ ᱠᱷᱟᱡ ᱢᱟ ᱢᱟᱪᱷᱟ ᱚᱱᱟ ᱦᱟᱹᱠᱩ ᱠᱟᱴᱠᱚᱢ ᱠᱟᱡᱟᱜ ᱠᱚ ᱧᱟᱢᱚᱜᱼᱟ᱾ ᱟᱫᱚ ᱟᱯᱮ ᱥᱮᱫ ᱠᱚ ᱧᱟᱢᱚᱜᱼᱟ ᱥᱮ ᱵᱟᱠᱚ ᱧᱟᱢᱚᱜᱼᱟ? ᱚᱱᱟ ᱛᱟᱞᱟᱝ ᱞᱟᱹᱭ ᱟᱞᱟᱝ ᱢᱮ᱾
ᱟᱪᱷᱟ ᱟᱹᱰᱤ ᱱᱟᱯᱟᱭ ᱠᱟᱛᱷᱟ ᱥᱮ ᱟᱹᱰᱤ ᱢᱟᱨᱟᱝ ᱥᱮ ᱟᱹᱰᱤ ᱱᱟᱯᱟᱭ ᱠᱩᱠᱞᱤᱢ ᱫᱚᱦᱚ ᱠᱮᱜᱼᱟ, ᱟᱫᱚ ᱤᱧ ᱦᱚᱸ ᱱᱚᱸᱰᱮ ᱦᱟᱸᱜ ᱢᱤᱫ ᱵᱟᱨ ᱠᱟᱛᱷᱟ ᱞᱟᱹᱭᱤᱧ ᱢᱮᱱᱟ ᱡᱮ ᱟᱞᱮ ᱦᱚᱸ ᱚᱸᱭ ᱞᱮ ᱞᱚᱥᱚᱫ ᱠᱟᱜ ᱜᱮᱭᱟ ᱟᱨ ᱞᱚᱥᱚᱫ ᱥᱚᱢᱚᱭ ᱞᱟᱦᱟ ᱛᱮ ᱫᱩᱧ ᱫᱤᱥᱟᱹᱭᱮᱫᱟ ᱮᱱᱠᱷᱟᱱ ᱟᱹᱰᱤ ᱡᱟᱹᱥᱛᱤ ᱱᱚᱜᱼᱚᱭ ᱱᱟᱦᱮᱞ ᱠᱚᱛᱮ ᱞᱮ ᱥᱤᱭᱮᱜ ᱠᱟᱱ ᱛᱟᱦᱮᱸᱱᱟ ᱛᱚ ᱩᱱ ᱥᱚᱢᱚᱭ ᱟᱬᱜᱚᱢᱮᱫ ᱠᱟᱱ ᱛᱟᱦᱮᱸᱱᱟᱞᱮ ᱛᱚ ᱟᱬᱜᱚᱢ ᱥᱚᱢᱚᱭ ᱯᱩᱨᱟᱹ ᱠᱟᱴᱠᱚᱢ ᱠᱚ ᱦᱟᱱᱛᱮ ᱱᱟᱛᱮ ᱠᱚ ᱫᱟᱹᱲ ᱵᱟᱲᱟᱭᱟ ᱵᱚᱞᱮ ᱮᱠᱟᱞᱜᱮ ᱵᱟᱢ ᱥᱟᱢᱲᱟᱣᱭᱟ ᱠᱟᱴᱠᱚᱢ ᱠᱚᱦᱚᱸ ᱦᱟᱱᱛᱮ ᱱᱟᱛᱮ ᱮᱠᱟᱞ ᱯᱩᱨᱟᱹᱣ ᱩᱱᱠᱩ ᱫᱚ ᱦᱟᱱᱛᱮ ᱱᱟᱛᱮ ᱠᱚ ᱵᱩᱡᱷᱟᱹᱣ ᱠᱚᱜᱼᱟ ᱟᱫᱚ ᱩᱱ ᱥᱚᱢᱚᱭᱤᱧ ᱫᱤᱥᱟᱹᱭᱟ ᱚᱱᱟ ᱴᱤᱯᱤᱱ ᱵᱟᱹᱴᱤ ᱠᱚ ᱥᱟᱵ ᱵᱟᱲᱟᱭ ᱦᱩᱭᱩᱜ ᱠᱟᱱ ᱛᱟᱦᱮᱱᱟ ᱟᱨ ᱩᱱᱠᱩ ᱵᱷᱚᱨᱟᱣ ᱠᱚ ᱦᱩᱭᱩᱜ ᱠᱟᱱ ᱛᱟᱦᱮᱱᱟ ᱚᱱᱟᱨᱮ ᱟᱨ ᱚᱸᱰᱮ ᱠᱷᱚᱡ ᱜᱮᱞᱮ ᱟᱹᱜᱩᱭᱮᱫ ᱠᱚ ᱛᱟᱦᱮᱱᱟ ᱚᱲᱟᱜ ᱨᱮ ᱟᱨ ᱩᱱᱠᱩ ᱩᱛᱩ ᱠᱟᱛᱮᱫ ᱟᱹᱰᱤ ᱱᱟᱯᱟᱭ ᱠᱚ ᱵᱩᱡᱷᱟᱹᱜ ᱠᱟᱱ ᱛᱟᱦᱮᱱᱟ‌ ᱾ ᱟᱫᱚ ᱱᱚᱝᱠᱟ ᱜᱮ ᱟᱹᱰᱤ ᱜᱟᱱ ᱟᱞᱮᱥᱮᱫ ᱫᱚ ᱧᱟᱢᱚᱜ ᱠᱟᱱ ᱛᱟᱦᱮᱱ ᱜᱮᱭᱟ ᱞᱟᱦᱟ ᱛᱮᱫᱚ ᱾ ᱟᱨ ᱟᱹᱰᱤ ᱞᱟᱦᱟ ᱛᱮᱭᱟᱜ ᱠᱟᱛᱷᱟ ᱦᱚᱸ ᱵᱟᱝ ᱠᱟᱱᱟ ᱟᱹᱰᱤ ᱱᱮᱛᱟᱨ ᱧᱚᱜᱼ ᱟ ᱠᱟᱱ ᱜᱮᱭᱟ ᱟᱨ ᱨᱮ ᱤᱱᱟᱹ ᱠᱚ ᱢᱮ ᱱᱤᱛᱚᱜ ᱵᱟᱨ ᱯᱮ ᱵᱚᱪᱷᱚᱨ ᱠᱷᱚᱱ ᱛᱷᱚᱲᱟ ᱜᱟᱱ ᱦᱟᱸᱜ ᱠᱚᱢ ᱧᱚᱜ ᱠᱚ ᱧᱟᱢ ᱠᱟᱱᱟ ᱠᱟᱴᱠᱚᱢ ᱠᱚ ᱟᱨ ᱠᱷᱟᱡ ᱫᱚ ᱞᱟᱦᱟᱛᱤᱧ ᱫᱤᱥᱟᱹ ᱛᱮᱫᱚ ᱟᱹᱰᱤ ᱜᱟᱱ ᱠᱚ ᱧᱟᱢᱚᱜ ᱠᱟᱱ ᱛᱟᱦᱮᱱᱟ ᱠᱟᱴᱠᱚᱢ ᱠᱚᱦᱚᱸ ᱥᱮ ᱜᱚᱸᱜᱷᱟ ᱠᱚᱦᱚᱸ ᱟᱨ ᱚᱱᱟ ᱡᱟᱹᱥᱛᱤ ᱫᱚ ᱦᱟᱜ ᱟᱬᱜᱚᱢ ᱥᱚᱢᱚᱭ ᱜᱤᱧ ᱧᱟᱢ ᱵᱟᱲᱟᱣ ᱟᱠᱟᱫ ᱠᱚᱣᱟ ᱟᱨ ᱟᱬᱜᱚᱢ ᱥᱚᱢᱚᱭ ᱜᱮ ᱱᱚᱚᱭ ᱡᱟᱹᱥᱛᱤ ᱫᱚᱠᱚ ᱧᱟᱢ ᱵᱟᱲᱟᱣ ᱠᱟᱱᱟ ᱟᱫᱚ ᱚᱱᱟᱛᱮ ᱱᱚᱜᱼᱚᱭ ᱟᱹᱰᱤ ᱜᱟᱱ ᱜᱮ ᱱᱚᱜᱼᱚᱭ ᱪᱟᱠᱷᱱᱟ ᱠᱚᱥᱮ ᱢᱮᱛᱟᱜ ᱢᱮ ᱩᱛᱩ ᱠᱚ ᱦᱩᱭᱩᱜ ᱠᱟᱱ ᱛᱟᱦᱮᱱᱟ ᱟᱨ ᱟᱹᱰᱤ ᱜᱮ ᱥᱤᱵᱤᱞ ᱵᱩᱡᱷᱟᱹᱜ ᱠᱟᱱ ᱛᱟᱦᱮᱱᱟ ᱛᱚᱠᱷᱚᱱ ᱟᱢ ᱠᱟᱴᱠᱚᱢ ᱩᱛᱩ ᱠᱚᱢ ᱡᱚᱢᱟ ᱛᱷᱚᱲᱟ ᱛᱷᱚᱲᱟ ᱟᱢᱵᱽᱲᱟ ᱠᱚ ᱢᱮᱥᱟᱞᱟᱜᱼᱟ ᱥᱮ ᱡᱟᱦᱟᱱᱟᱜ ᱜᱮ ᱛᱷᱚᱲᱟ ᱜᱟᱱ ᱚᱱᱟ ᱩᱞ ᱟᱢᱥᱤ ᱠᱚ ᱢᱮᱥᱟᱞ ᱞᱟᱼᱟ ᱛᱚ ᱟᱹᱰᱤᱜᱮ ᱱᱟᱯᱟᱭ ᱵᱩᱡᱷᱟᱹᱜᱼᱟ ᱟᱪᱪᱷᱟ ᱟᱯᱮᱥᱮᱫ ᱫᱚ ᱚᱱᱛᱮ ᱫᱚ ᱱᱟᱜ ᱟᱢᱲᱟ ᱠᱚᱫᱚ ᱠᱚ ᱞᱟᱜᱟᱣ ᱵᱟᱲᱟᱣᱟ ᱟᱠᱣᱟ ᱥᱮ ᱵᱟᱝ ᱠᱟᱴᱠᱚᱢ ᱠᱚᱨᱮ ᱚᱱᱟ ᱵᱟᱨᱮᱛᱮ ᱢᱤᱫᱵᱟᱨ ᱠᱟᱛᱷᱟ ᱠᱚ ᱞᱟᱹᱭ ᱛᱟᱞᱟᱝ ᱢᱮ
ᱦᱮᱸ ᱟᱹᱰᱤ ᱵᱮᱥ ᱨᱚᱲ ᱫᱟ ᱥᱤᱵᱤᱞ ᱡᱤᱱᱤᱥ ᱮ ᱫᱤᱥᱟᱹᱪᱚ ᱠᱤᱫᱤᱧᱟ ᱤᱧᱦᱚᱸ ᱟᱫᱚ ᱮᱠᱷᱚᱱ ᱤᱧ ᱦᱚᱸ ᱫᱤᱥᱟᱹᱭᱟ ᱵᱚᱞᱮ ᱡᱟᱦᱟ ᱛᱤ ᱨᱮ ᱦᱟᱹᱠᱩ ᱦᱚ ᱠᱚ ᱞᱮ ᱩᱛᱩ ᱠᱚᱣᱟᱮ ᱟᱞᱟᱜᱽ ᱜᱮ ᱥᱤᱵᱤᱞ ᱠᱟᱱᱟ ᱢᱟᱱᱞᱮ ᱚᱱᱟ ᱟᱹᱰᱤ ᱢᱚᱸᱡᱽ ᱜᱮ ᱡᱩᱡ ᱟᱨ ᱦᱩᱭᱱᱟ ᱠᱟᱴᱠᱚᱢ ᱦᱩᱭ ᱱᱟ ᱠᱟᱴᱠᱚᱢ ᱦᱩᱭᱱᱟ ᱟᱨ ᱚᱱᱟ ᱨᱮᱫᱚ ᱡᱚᱡᱚ ᱞᱮ ᱞᱟᱜᱟᱣ ᱜᱮᱭᱟᱞᱮ ᱟᱨ ᱪᱮᱫ ᱞᱮᱠᱟ ᱪ ᱯᱟᱥᱮᱜ ᱠᱟᱹᱴᱤᱡ ᱠᱷᱚᱡ ᱵᱚᱞᱮ ᱜᱚᱜᱚ ᱠᱚᱠᱚ ᱡᱚᱢ ᱦᱮᱣᱟ ᱦᱚᱪᱚ ᱠᱮᱫ ᱞᱮᱭᱟ ᱥᱮ ᱜᱚᱭ ᱞᱟᱜᱟᱣ ᱠᱷᱟᱱᱛᱮ ᱜᱤᱫᱽᱨᱟᱹ ᱦᱚᱸᱠᱚᱜᱼᱟ ᱛᱚ ᱚᱱᱟ ᱵᱟᱝᱠᱷᱟᱡ ᱢᱚᱪᱟ ᱡᱟᱦᱟᱛᱤᱱᱹᱜ ᱢᱚᱡᱽ ᱮᱢ ᱩᱛᱩᱭ ᱡᱚᱡᱚ ᱵᱟᱝ ᱛᱟᱦᱮᱱ ᱠᱷᱟᱡ ᱫᱚ ᱟᱞᱮ ᱦᱚᱸ ᱡᱚᱡᱚ ᱠᱚᱫᱚᱞᱮ ᱞᱟᱜᱟᱣ ᱜᱮᱭᱟᱞᱮ ᱟᱨ ᱟᱹᱰᱤ ᱥᱤᱵᱤᱞ ᱜᱮ ᱟᱹᱭᱠᱟᱹᱜᱼᱟ ᱟᱨᱞᱮ ᱠᱷᱮᱡᱟ ᱠᱩᱥᱤᱭ ᱜᱮᱭᱟ ᱜᱮᱜ ᱟᱪᱪᱷᱟ ᱛᱚᱢ ᱞᱟᱹᱭᱮᱫ ᱠᱟᱱᱟ ᱱᱮᱛᱟᱨ ᱞᱟᱦᱟᱛᱮᱫ ᱪ ᱠᱚ ᱧᱟᱢᱚᱜ ᱠᱟᱱ ᱛᱟᱦᱮᱸᱱᱟ ᱟᱨ ᱱᱮᱛᱟᱨ ᱦᱟᱹᱠᱩ ᱠᱚ ᱟᱪᱷᱟ ᱟᱯᱮ ᱥᱮᱫ ᱚᱱᱟ ᱟᱬᱜᱚᱢ ᱥᱚᱢᱚᱭ ᱥᱮ ᱥᱤᱭᱳᱜ ᱥᱚᱢᱚᱭ ᱚᱱᱟ ᱦᱟᱹᱠᱩ ᱠᱚ ᱧᱟᱢ ᱵᱟᱲᱟᱜᱼᱟ ᱥᱮ ᱧᱟᱢᱚᱜᱼᱟ ᱟᱫᱚ ᱚᱱᱟ ᱛᱚ ᱞᱟᱹᱭᱞᱟᱝ ᱢᱮ ᱱᱤᱭᱟᱹ ᱱᱤᱭᱟᱹ ᱱᱟᱦᱟᱜ ᱡᱩᱜᱽ
ᱟᱹᱰᱤ ᱱᱟᱯᱟᱭ ᱠᱩᱠᱞᱤᱢ ᱫᱚᱦᱚ ᱠᱮᱫᱮᱜᱼᱟ ᱟᱨ ᱟᱞᱮ ᱥᱮᱫ ᱡᱚᱠᱷᱚᱱ ᱦᱟᱸᱜ ᱮᱢ ᱧᱮᱞ ᱠᱚᱜᱣᱟ ᱦᱟᱹᱠᱩ ᱠᱚᱫᱚ ᱠᱚ ᱧᱟᱢ ᱵᱟᱲᱟᱜ ᱜᱮᱭᱟ᱾ ᱟᱨ ᱟᱹᱰᱤᱜᱟᱱ ᱦᱟᱹᱠᱩ ᱠᱚ ᱧᱟᱢ ᱵᱟᱲᱟᱜᱼᱟ ᱱᱚᱜᱼᱚᱭᱠᱟᱢ ᱞᱟᱹᱭ ᱠᱮᱫᱟ ᱱᱚᱣᱟ ᱟᱬᱜᱚᱢ ᱥᱚᱢᱚᱭ᱾ ᱟᱨ ᱥᱮ ᱱᱚᱣᱟ ᱦ ᱥᱤᱭᱟᱹᱜ ᱥᱚᱢᱚᱭ ᱦᱚᱸ ᱟᱫᱚ ᱚᱱᱟ ᱥᱚᱢᱚᱭ ᱠᱚ ᱧᱟᱢᱚᱜ ᱠᱟᱫᱟ ᱟᱹᱰᱤ ᱡᱟᱹᱥᱛᱤ ᱡᱟᱭᱜᱟ ᱰᱩᱵᱟᱹᱭᱟᱭ᱾ ᱵᱚᱞᱮ ᱯᱩᱨᱟᱹ ᱯᱮᱨᱮᱡᱚᱜᱼᱟ ᱯᱩᱨᱟᱹ ᱚᱱᱟ ᱤᱭᱟᱹ ᱠᱚᱦᱚᱸᱯᱩᱨᱟᱹ ᱪᱮᱛᱟᱱ ᱩᱛᱟᱹᱨᱚᱜᱼᱟ ᱚᱱᱟ ᱜᱟᱰᱟ ᱮᱠᱟᱞ ᱵᱟᱢ ᱵᱩᱡᱷᱟᱹᱣᱼᱟ ᱚᱠᱟᱴᱷᱮᱡ ᱠᱟᱱᱟ ᱜᱟᱰᱟ ᱚᱠᱟᱴᱷᱮᱡ ᱠᱟᱱᱟ ᱠᱷᱮᱛ᱾ ᱛᱚ ᱩᱱᱠᱩ ᱜᱟᱰᱟ ᱠᱚᱨᱮᱱ ᱦᱟᱹᱠᱩ ᱫᱚ ᱯᱩᱨᱟᱹ ᱱᱚᱛᱮ ᱠᱚ ᱦᱤᱡᱩᱜᱼᱟ ᱟᱨ ᱱᱚᱛᱮ ᱡᱚᱠᱷᱚᱱ ᱠᱚ ᱦᱤᱡᱩᱜᱼᱟ ᱛᱚ ᱚᱱᱟ ᱛᱷᱚᱲᱟ ᱜᱟᱱ ᱟᱫᱚᱢ ᱟᱨᱮᱡ ᱞᱮᱠᱷᱟᱡ ᱜᱮ ᱡᱟᱭᱜᱟ ᱚᱰᱮ ᱢᱤᱫ ᱞᱟᱫ ᱜᱟᱱ ᱧᱟᱢ ᱞᱮᱠᱷᱟᱡ ᱜᱮ ᱟᱨᱨᱢ ᱞᱟᱫᱮᱭᱟ᱾ ᱛᱚ ᱟᱹᱰᱤ ᱱᱟᱯᱟᱭ ᱵᱩᱡᱷᱟᱹᱜᱼᱟ ᱩᱱ ᱥᱚᱢᱚᱭᱤᱧ ᱫᱤᱥᱟᱹᱭᱟ ᱟᱹᱰᱤ ᱡᱟᱹᱥᱛᱤ ᱱᱚᱰᱮ ᱡᱚᱢ ᱵᱟᱲᱟᱣ ᱟᱠᱟᱫ ᱠᱚᱣᱟ᱾ ᱟᱨ ᱚᱱᱮ ᱠᱚ ᱢᱮᱱᱟ ᱦᱟᱹᱠᱩ ᱡᱚᱠᱷᱚᱱᱮᱢ ᱡᱚᱢᱮᱭᱟ ᱛᱚ ᱞᱟᱫ ᱠᱟᱛᱮᱜ ᱜᱮ ᱟᱨ ᱛᱷᱚᱲᱟ ᱜᱟᱱ ᱡᱚᱠᱷᱚᱱᱮᱢ ᱟᱹᱜᱩᱭᱟ ᱛᱚ ᱩᱱᱟᱹᱜ ᱜᱮ ᱥᱤᱵᱤᱞᱟ᱾ ᱡᱟᱹᱥᱛᱤ ᱵᱟᱝ ᱥᱤᱵᱤᱞ ᱚᱱᱠᱟ ᱵᱟᱝ ᱵᱩᱡᱷᱟᱹᱜᱼᱟ ᱟᱢᱫᱟᱡ ᱵᱟᱲᱟᱣ ᱟᱠᱟᱫᱟ ᱱᱚᱣᱟ ᱡᱤᱱᱤᱥ ᱫᱚ ᱟᱫᱚ ᱚᱱᱟᱛᱮ, ᱩᱱᱠᱩ ᱫᱚ ᱛᱤᱱᱟᱹᱜ ᱠᱚᱢ ᱵᱚᱞᱮ ᱛᱷᱚᱲᱟ ᱜᱟᱱᱮ ᱧᱟᱢᱮᱭᱟ ᱡᱟᱭ ᱡᱚ ᱞᱚᱥᱚᱫ ᱫᱟ ᱚᱸᱰᱮ ᱟᱨ ᱠᱟᱹᱴᱤᱡ ᱢᱮᱞᱟᱟᱝ ᱚᱸ ᱰᱚᱵᱷᱟᱜ ᱠᱚ ᱢᱮᱱᱟᱜᱼᱟ᱾ ᱥᱮ ᱚᱸᱰᱮ ᱟᱹᱰᱤ ᱚᱱᱠᱟ ᱡᱟᱭᱜᱟ ᱢᱮᱱᱟᱜᱼᱟ ᱡᱮ ᱫᱟᱜ ᱢᱮᱱᱟᱜᱼᱟ ᱚᱸᱰᱮ ᱫᱚ ᱛᱚ ᱚᱸᱰᱮ ᱜᱮ ᱦᱟᱸᱜ ᱡᱟᱹᱥᱛᱤ ᱫᱚ, ᱢᱮᱛᱟᱜ ᱢᱮ ᱦᱟᱹᱠᱩ ᱠᱚ ᱧᱟᱢᱚᱜᱼᱟ᱾ ᱟᱨ ᱚᱸᱰᱮ ᱡᱚᱠᱷᱚᱱᱮᱢ ᱜᱚᱡᱮᱭᱟ ᱡᱟᱜ ᱜᱮᱢ ᱜᱚᱡᱮᱭᱟ ᱩᱱᱤ ᱫᱚ ᱟᱨ ᱢᱟ ᱥᱤᱯᱤᱭᱮᱢ ᱥᱮ ᱛᱷᱚᱲᱟ ᱜᱟᱱ ᱞᱟᱫᱮ ᱢᱮ᱾ ᱛᱚ ᱟᱹᱰᱤ ᱜᱮ ᱱᱟᱯᱟᱭ ᱵᱩᱡᱷᱟᱹᱜᱼᱟ ᱡᱚᱠᱷᱚᱱᱮᱢ ᱡᱚᱢᱮᱭᱟ ᱩᱱᱤ᱾ ᱟᱨ ᱟᱞᱮ ᱥᱮᱫ ᱫᱚ ᱱᱚᱜᱼᱚᱭ ᱚᱱᱟ ᱠᱚᱸᱰᱷᱟ ᱥᱟᱠᱟᱢ ᱥᱮ ᱢᱮᱛᱟᱜ ᱢᱮ ᱱᱚᱣᱟ ᱦᱚᱛᱚᱫ ᱥᱟᱠᱟᱢ ᱱᱚᱣᱟ ᱠᱚ, ᱞᱟᱜᱟᱣ ᱠᱟᱛᱮᱫ ᱠᱚ ᱤᱭᱟᱹ ᱠᱚᱣᱟ ᱱᱚᱣᱟ ᱠᱚ ᱵᱚᱞᱮ ᱱᱚᱣᱟ ᱨᱮᱞ ᱠᱚ ᱨᱮᱫ ᱠᱟᱛᱮᱜ ᱠᱚ, ᱤᱭᱟᱹ ᱠᱚᱣᱟ ᱥᱤᱯᱤ ᱠᱚᱣᱟ ᱠᱚ ᱥᱮ ᱠᱚ ᱞᱟᱫ ᱠᱚᱣᱟ᱾ ᱟᱫᱚ ᱟᱢ ᱦᱟᱸᱜ ᱱᱚᱰᱮᱧ ᱠᱩᱞᱟᱹᱣ ᱨᱚᱜ ᱟᱪᱪᱷᱟ ᱱᱚᱣᱟ ᱠᱚᱸᱰᱷᱟ ᱥᱟᱠᱟᱢ ᱥᱮ ᱱᱚᱣᱟ ᱦᱚᱛᱚᱫ ᱥᱟᱠᱟᱢ ᱱᱚᱣᱟ ᱠᱚ ᱨᱮᱫ ᱠᱟᱛᱮᱫ ᱫᱚᱯᱮ ᱥᱤᱯᱤ ᱵᱟᱲᱟ ᱠᱚᱜᱭᱟ ᱥᱮ ᱵᱟᱯᱮ ᱥᱤᱯᱤ ᱵᱟᱲᱟ ᱠᱟᱫᱟ ᱦᱟᱹᱠᱩ ᱠᱚᱫᱚ?
ᱦᱩ ᱟᱹᱰᱤ ᱢᱚᱡᱮᱢ ᱞᱟᱹᱭ ᱠᱮᱭᱟ ᱱᱚᱣᱟ ᱵᱟᱨᱮᱛᱮ ᱟᱨ ᱚᱠᱟᱴᱟᱜ
ᱢᱮᱱ ᱠᱮᱜᱼᱟᱢ ᱵᱚᱞᱮ ᱞᱟᱦᱟᱛᱮ ᱦᱟᱠᱩ ᱠᱟᱡᱟᱠ ᱠᱚ ᱡᱚᱢᱚᱜ ᱠᱟᱱ ᱛᱟᱦᱮᱱᱟ ᱱᱮᱛᱟᱨ ᱫᱚ ᱯᱟᱥᱮ ᱚᱱᱠᱟ ᱥᱟᱹᱨᱤᱜᱮ ᱧᱮᱞ ᱢᱮ, ᱵᱟᱭ ᱫᱟᱫᱟ ᱛᱮᱱ ᱱᱚᱣᱟ ᱠᱷᱮᱛ ᱯᱮᱨᱮᱡᱚᱜ ᱥᱮ ᱚᱱᱟ ᱜᱟᱰᱟ ᱯᱮᱨᱮᱡᱚᱜ ᱚᱱᱠᱟ ᱥᱮᱫ ᱰᱩᱵᱩᱡ ᱦᱚᱱᱟ ᱟᱱᱛᱟᱨ ᱢᱟ ᱪᱤᱠ ᱠᱚ, ᱱᱚᱝᱠᱟ ᱵᱟᱭ ᱫᱟᱜ ᱰᱩᱵᱟᱜ ᱟᱠᱱᱟ ᱤᱧ ᱧᱮᱞᱮᱜ ᱠᱟᱱᱟ ᱞᱟᱪᱩᱢ ᱞᱟᱹᱭ ᱠᱮᱭᱟ ᱥᱮ ᱟᱨ ᱟᱞᱮ ᱥᱮ ᱦᱚᱸ ᱧᱮᱞᱚᱜ ᱠᱟᱱ ᱛᱟᱦᱮᱱᱟ ᱱᱚᱣᱟ ᱱᱮᱛᱟᱨ ᱫᱚ ᱱᱟᱹᱞᱤᱧ ᱧᱮᱞᱮᱫ ᱠᱚᱣᱟ ᱵᱚᱞᱮ ᱵᱟᱫᱢᱮ ᱪᱮᱠ ᱛᱮᱠᱚ ᱥᱤᱭᱮᱫ ᱠᱟᱱᱛᱮ ᱵᱟᱠᱚ ᱧᱟᱢ ᱠᱚᱣᱟ ᱟᱨ ᱵᱟᱢ ᱪᱮᱜ ᱵᱟᱝ ᱫᱚ ᱚᱱᱠᱟ ᱵᱟᱭ ᱫᱟᱜᱭᱮᱜ ᱠᱟᱱ ᱟᱞᱤᱭᱟᱹᱧ ᱵᱩᱡᱷᱟᱣ ᱧᱟᱢᱮᱫ ᱠᱟᱱᱟ ᱟᱨ ᱞᱟᱦᱟ ᱛᱮᱫᱚ ᱚᱱᱟ ᱛᱮᱠᱚ ᱧᱟᱢᱚᱜ ᱠᱟᱱ ᱛᱟᱦᱮᱱᱟ ᱯᱟᱥᱮᱤᱧ ᱠᱷᱟᱹᱞᱤ ᱚᱱᱟ ᱫᱟᱜ ᱯᱮᱨᱮᱡᱚᱜᱼᱟ ᱚᱱᱟ ᱡᱟᱢᱟ ᱠᱚᱜᱼᱟ ᱟᱨ ᱚᱱᱟ ᱠᱷᱟᱹᱞᱤ ᱚᱱᱟ ᱤᱭᱟᱹ ᱠᱳᱥ ᱠᱟᱞ ᱠᱞᱮᱠᱚ ᱤᱭᱮᱜ ᱛᱟᱦᱮᱱᱟ ᱚᱱᱟ, ᱫᱟᱜ ᱨᱮᱠᱚ ᱯᱟᱲᱟᱮᱜ ᱛᱟᱦᱮᱱᱟ ᱟᱨ ᱚᱱᱠᱟ ᱫᱟᱜ ᱟᱹᱰᱤ ᱢᱚᱸᱡᱽ ᱥᱮᱭᱟᱜ ᱠᱟᱱ ᱛᱟᱦᱮᱱᱟ᱾ ᱵᱟᱝ ᱫᱚᱧ ᱢᱮᱱᱟ ᱵᱟᱝ ᱱᱚᱣᱟ ᱛᱮ ᱜᱟᱡᱟᱠ ᱠᱚ ᱩᱠᱩᱜ ᱠᱟᱱ ᱛᱟᱦᱮᱸ ᱵᱟᱝ ᱫᱚ ᱪᱮᱫ ᱟᱨ ᱮᱠᱮᱱ ᱠᱟᱛᱷᱟ ᱵᱤᱱᱟ ᱱᱚᱣᱟ, ᱫᱟᱜ ᱚᱱᱠᱟ ᱵᱟᱭ ᱫᱟᱜ ᱠᱟᱱᱟ ᱛᱮ ᱚᱠᱚ ᱚᱱᱟ ᱢᱟᱥ ᱟᱹᱰᱤ ᱜᱜ ᱜᱮ᱾ ᱚᱠᱟᱴᱟᱢ ᱢᱮᱱ ᱠᱮᱫᱟ ᱵᱚᱞᱮ ᱚᱱᱟ ᱠᱟᱴᱠᱚᱢ ᱵᱚᱞᱮ ᱥᱮ ᱦᱟᱹᱠᱩ ᱵᱚᱞᱮ ᱚᱱᱟ ᱦᱚᱛᱚᱫ ᱥᱟᱠᱟᱢ ᱨᱮ ᱟᱨ ᱚᱱᱟ ᱠᱚᱸᱰᱷᱟ ᱥᱟᱠᱟᱢ ᱨᱮ ᱞᱟᱫ ᱠᱚ ᱵᱟᱨᱮ ᱨᱮᱭᱟᱜ ᱟᱫᱚ, ᱦᱮᱸ ᱟᱞᱮ ᱥᱮᱫ ᱦᱚᱸ ᱚᱱᱠᱟ ᱜᱮ, ᱢᱟᱞᱮᱭᱟ ᱛᱷᱚᱲᱟ ᱜᱟᱱ ᱦᱟᱹᱠᱩᱢ ᱧᱟᱢᱮᱭᱟ ᱢᱟᱞᱮ ᱟᱱᱛᱟᱨ ᱱᱮᱛᱟᱨ ᱮᱢ ᱪᱟᱞᱟᱣ ᱦᱤᱡᱩᱜᱼᱟ ᱵᱟᱹᱭᱦᱟᱹᱲ ᱥᱮᱫ, ᱠᱷᱮᱛ ᱟᱲᱮ ᱠᱚᱨᱮ ᱚᱱᱟ ᱰᱚᱯᱟᱜ ᱛᱟᱦᱮᱱᱟ ᱟᱫᱚ ᱚᱸᱰᱮᱢ ᱟᱨᱮᱡᱟ ᱛᱚ ᱦᱟᱹᱜᱩ ᱠᱟᱡᱟ ᱠᱚ ᱱᱟᱥᱮᱱᱟᱜ ᱛᱟᱞᱮ ᱠᱚ ᱧᱟᱢ ᱠᱟᱱᱟ ᱚᱱᱟ ᱞᱟᱹᱜᱤᱫ ᱥᱮ ᱚᱱᱟ, ᱯᱷᱟᱥ ᱰᱟᱣᱩᱴ ᱯᱮᱢᱮᱴ ᱠᱚᱣᱟ, ᱵᱚᱞᱮ ᱟᱫᱚ ᱟᱹᱰᱤ ᱢᱚᱸᱡᱽ ᱟᱹᱭᱠᱟᱹᱜᱼᱟ ᱚᱱᱟ ᱡᱷᱟᱞᱡᱷᱳᱞ ᱟᱹᱰᱤ ᱢᱚᱸᱡᱽ, ᱟᱹᱰᱤ ᱢᱚᱸᱡᱽ ᱚᱱᱟ ᱪᱟᱴᱚᱜ ᱠᱟᱛᱮᱢ ᱡᱚᱢᱟ ᱟᱹᱰᱤ ᱢᱚᱸᱡᱽ ᱢᱤᱫ ᱫᱷᱟᱹᱨᱤ ᱫᱟᱠᱟᱢ ᱡᱚᱢ ᱪᱟᱵᱟᱭᱟ ᱮᱠᱫᱚᱢ ᱚᱱᱟ ᱱᱟᱥᱮᱭᱟᱜ ᱤᱭᱟᱹᱛᱮ᱾ ᱟᱹᱰᱤ ᱢᱚᱸᱡᱽ ᱥᱚᱣᱟᱫ ᱨᱟᱠᱟᱣ ᱚᱱᱟ ᱨᱮᱭᱟᱜ ᱮ ᱡᱩᱫᱟᱹ ᱥᱤᱵᱤᱞ ᱩᱛᱩ ᱨᱮᱭᱟᱜ ᱚᱱᱟ ᱨᱮᱭᱟᱜ, ᱟᱞᱟᱜᱽ ᱥᱤᱵᱤᱞ ᱢᱮᱱᱟᱜᱼᱟ ᱡᱟᱹᱥᱛᱤ ᱫᱚ ᱤᱦᱤᱧ ᱵᱩᱡᱷᱟᱹᱣ ᱜᱤᱭᱤᱧ ᱵᱚᱞᱮ ᱚᱱᱟ ᱞᱟᱜ ᱜᱮ ᱥᱤᱵᱤᱞᱚᱜ ᱵᱚᱞᱮ ᱟᱫᱚ ᱟᱫᱚᱛᱮ ᱟᱨ ᱠᱚᱢᱧᱚᱜ ᱞᱮᱠᱟᱷᱟ ᱵᱚᱞᱮ ᱛᱷᱚᱲᱟ ᱜᱟᱱ ᱞᱟᱜ ᱜᱤᱰᱤ ᱥᱤᱵᱤᱞᱟ ᱡᱟᱹᱥᱛᱤ ᱞᱟᱫᱟ ᱵᱟᱝ ᱥᱤᱵᱤᱞᱟ ᱟᱫᱚ ᱚᱱᱮ ᱠᱚᱜᱮᱭᱟ ᱟᱞ ᱥᱮᱫ ᱠᱚ ᱦᱟᱠᱩ ᱜᱮᱭᱟ ᱠᱚ ᱟᱨ ᱟᱯᱮ ᱥᱮᱫ ᱦᱚᱸ ᱵᱚᱞᱮ ᱠᱷᱚᱵᱚᱨ ᱞᱟᱹᱭ ᱛᱟᱞᱟᱝ ᱢᱮ ᱵᱚᱞᱮ ᱟ ᱵᱚᱞᱮ ᱴᱨᱟᱠᱴᱚᱨ ᱛᱮᱜᱮ ᱠᱚ ᱥᱤᱟᱥ ᱛᱮ ᱱᱚᱣᱟ ᱱᱟᱞ ᱠᱚ ᱡᱚᱲᱟᱣ ᱜᱮᱭᱟ ᱥᱮ ᱪᱮᱫ ᱛᱮᱠᱩ ᱥᱤᱭᱟ ᱟᱯᱮᱥᱮᱫ
ᱦᱩᱸ ᱟᱹᱰᱤ ᱱᱟᱯᱟᱭ ᱠᱩᱠᱞᱤᱢ ᱫᱚᱦᱚ ᱠᱮᱜᱼᱟ ᱟᱨ ᱤᱧ ᱡᱚᱠᱷᱚᱱ ᱦᱟᱸᱜ ᱱᱚᱣᱟ ᱵᱟᱨᱮᱤᱧ ᱞᱟᱹᱭᱟ ᱢᱤᱫᱵᱟᱨ ᱠᱟᱛᱷᱟ ᱡᱮ ᱟᱞᱮ ᱥᱮ ᱦᱚᱸ ᱱᱚᱭ ᱧᱮᱞ ᱠᱟᱜᱼᱟ ᱟᱹᱰᱤ ᱡᱟᱹᱥᱛᱤ ᱜᱮ ᱱᱚᱭ ᱱᱮᱛᱟᱨ ᱠᱟᱛᱮᱫ ᱢᱟ ᱱᱚᱭ ᱡᱟᱹᱥᱛᱤ ᱴᱨᱟᱠᱴᱟᱨ ᱜᱟᱹᱰᱤ ᱠᱚᱛᱮ ᱦᱚᱸᱠᱚ ᱥᱤᱭᱮᱜ ᱠᱟᱱ ᱜᱮᱭᱟ ᱱᱟᱦᱮᱞ ᱛᱮᱠᱚ ᱥᱤᱭᱚᱜ ᱠᱟᱱ ᱜᱮᱭᱟ ᱚᱱᱟ ᱪᱮᱫ ᱠᱚ ᱢᱮᱱᱟ ᱱᱟᱦᱮᱞ ᱟᱨᱟᱞ ᱥᱮ ᱚᱱᱟ ᱰᱟᱝᱨᱟ ᱠᱚᱛᱮ ᱦᱚᱸᱠᱚ ᱞᱟᱜᱟᱣᱮᱫ ᱠᱟᱱ ᱜᱮᱭᱟ ᱟᱨ ᱠᱚ ᱠᱩᱥᱤᱭᱮᱫ ᱠᱟᱱ ᱜᱮᱭᱟ ᱟᱫᱚ ᱵᱟᱱᱟᱨ ᱛᱮᱦᱮᱜ ᱠᱚ ᱥᱤᱭᱚᱜ ᱠᱟᱱᱟ ᱟᱨ ᱡᱟᱹᱥᱛᱤ ᱠᱟᱭᱛᱮ ᱡᱚᱠᱷᱚᱱᱮᱢ ᱧᱮᱞᱟ ᱡᱟᱹᱥᱛᱤ ᱫᱚ ᱱᱚᱜᱚᱭ ᱴᱨᱟᱠᱴᱚᱨ ᱛᱮᱜᱮ ᱦᱟᱸᱜ ᱠᱚ ᱥᱤᱭᱮᱜ ᱠᱟᱱᱟ ᱟᱨ ᱱᱟ ᱱᱟᱦᱮᱞ ᱛᱮᱫᱚ ᱟᱹᱰᱤ ᱠᱚᱢ ᱜᱤ ᱟᱹᱰᱤ ᱚᱱᱟ ᱠᱚ ᱢᱮᱱᱟ ᱚᱠᱟ ᱥᱮᱫ ᱫᱚ ᱵᱚᱞᱮ ᱴᱮᱠᱴᱟᱨ ᱠᱚ ᱵᱟᱝ ᱪᱟᱞᱟᱜᱼᱟ ᱥᱮ ᱡᱚᱠᱷᱚᱱ ᱟᱹᱰᱤ ᱡᱟᱹᱥᱛᱤ ᱚᱸᱰᱮ ᱠᱚ ᱨᱚᱦᱚᱭ ᱮᱥᱮᱫ ᱠᱮᱫᱟ ᱡᱮ ᱵᱟᱢ ᱵᱚᱞᱚ ᱫᱟᱲᱮᱭᱟᱜᱼᱟ ᱚᱸᱰᱮ ᱫᱚ ᱛᱚ ᱚᱱᱮ ᱩᱱ ᱥᱚᱢᱚᱭ ᱜᱮ ᱦᱟᱸᱜ ᱢᱮᱛᱟᱜ ᱢᱮ ᱱᱟᱦᱮᱞ ᱠᱚᱫᱚ ᱠᱚ ᱞᱟᱜᱟᱣ ᱵᱟᱲᱟᱭᱮᱫᱟ ᱟᱨ ᱠᱷᱟᱡ ᱚᱱᱟ ᱵᱟᱠᱤ ᱥᱚᱢᱚᱭ ᱨᱮ ᱡᱤᱥᱠᱳ ᱚᱱᱟᱢ ᱵᱚᱞᱚ ᱫᱟᱲᱮᱭᱟᱜᱼᱟ ᱥᱮ ᱚᱸᱰᱮᱢ ᱤᱭᱟᱹ ᱫᱟᱲᱮᱭᱟᱜᱼᱟ ᱴᱮᱠᱴᱟᱨ ᱛᱮᱢ ᱥᱤ ᱚᱪᱚ ᱫᱟᱲᱮᱭᱟᱜᱼᱟ ᱛᱚ ᱡᱟᱹᱥᱛᱤ ᱠᱟᱭᱛᱮᱧ ᱧᱮᱞ ᱟᱠᱟᱫ ᱠᱚᱣᱟ ᱟᱞᱮᱥᱮᱫ ᱫᱚ ᱡᱟᱹᱥᱛᱤ ᱴᱮᱠᱴᱟᱨ ᱛᱮᱜᱮ ᱠᱚ ᱥᱤ ᱚᱪᱚᱭᱮᱫᱟ᱾ ᱟᱫᱚ ᱟᱭᱢᱟ ᱜᱮ ᱵᱚᱞᱮ ᱱᱚᱣᱟ ᱟᱰᱮᱯᱟᱥᱮ ᱫᱚ ᱜᱚᱴᱟ ᱜᱮ ᱦᱟᱸᱜ ᱚᱱᱠᱟᱜᱤᱧ ᱧᱮᱞ ᱠᱟᱜ ᱠᱚᱣᱟ ᱟᱨ ᱟᱹᱰᱤ ᱜᱷᱟᱴᱟ ᱜᱷᱩᱴᱩ ᱜᱮᱭᱟ ᱛᱚ ᱚᱸᱰᱮ ᱫᱚ ᱚᱱᱠᱟ ᱴᱮᱠᱴᱟᱨ ᱛᱮ ᱡᱚᱠᱷᱚᱱ ᱵᱟᱝ ᱪᱟᱞᱟᱜᱼᱟ ᱴᱮᱠᱴᱟᱨ ᱠᱚ ᱚᱸᱰᱮ ᱜᱮ ᱦᱟᱜ ᱢᱮᱛᱟᱜ ᱢᱮ ᱜᱟᱹᱭ ᱰᱟᱝᱨᱟ ᱥᱮ ᱠᱟᱰᱟ ᱱᱟᱦᱮᱞ ᱛᱮ ᱥᱤᱭᱳᱜ ᱦᱩᱭᱩᱜᱼᱟ ᱟᱫᱚ ᱥᱚᱢᱚᱭ ᱠᱚᱦᱚᱸ ᱱᱚᱜᱼᱚᱭ ᱟᱹᱰᱤ ᱜᱟᱱ ᱜᱮ ᱦᱩᱭᱩᱜ ᱠᱟᱱᱟ ᱦᱟᱸᱜ ᱟᱫᱚ ᱦᱮᱸ ᱢᱟ ᱴᱷᱤᱠ ᱜᱮᱭᱟ ᱱᱚᱝᱠᱟ ᱜᱮ ᱟᱨᱦᱚᱸ ᱱᱚᱣᱟ ᱥᱟᱛᱟᱢ ᱨᱮᱞᱟᱝ ᱜᱟᱞᱢᱟᱨᱟᱣᱟ ᱥᱮ ᱪᱮᱫ ᱵᱮᱱ ᱢᱮᱱ ᱮᱫᱟ?
ᱟᱪᱪᱷᱟ ᱴᱷᱤᱠ ᱜᱮᱭᱟ ᱜᱟᱞᱢᱟᱨᱟᱣ ᱞᱟᱝ ᱟᱪᱷᱟ ᱱᱚᱣᱟ ᱠᱟᱷᱟ ᱢᱩᱪᱟᱹᱫ ᱮᱱ ᱛ ᱟᱨ ᱩᱱᱟᱹᱜ ᱵᱟᱝ ᱢᱩᱪᱟᱹᱫ ᱞᱮᱱᱟ ᱟᱨ ᱥᱚᱢᱚᱭ ᱦᱩᱭᱱᱟ ᱟᱫᱚ ᱴᱷᱤᱠ ᱜᱮᱭᱟ ᱱᱮᱥᱴᱛᱵᱞᱟ ᱧᱟᱟᱢᱚᱜᱼᱟ